ᱦᱮᱞᱚ ᱜᱚᱢᱠᱮ ᱡᱚᱦᱟᱨ ᱡᱚᱦᱟᱨ ᱾
ᱦᱮᱸ ᱡᱚᱦᱟᱨ ᱡᱚᱦᱟᱨ ᱱᱟᱯᱟᱭ ᱜᱮᱭᱟᱵᱤᱱ?
ᱦᱚᱭ ᱱᱟᱯᱟᱭ ᱜᱮᱭᱟᱞᱤᱧ ᱱᱤᱛ ᱫᱚ ᱾ ᱟᱹᱵᱤᱱ ᱪᱮᱫ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱦᱩᱭᱩᱜᱼᱟ ᱾ ᱛᱚ ᱞᱟᱹᱭ ᱵᱮᱱ?
ᱛᱟᱦᱚᱞᱮ ᱱᱚᱣᱟ ᱦᱚᱭ ᱟᱸᱡᱚᱢᱚᱜ ᱠᱟᱱᱟ ᱟᱹᱞᱤᱧ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱦᱚᱭ ᱛᱟᱦᱞᱮ ᱱᱚᱜᱼᱚᱭ ᱦᱚᱞᱟ ᱢᱟ ᱛᱤᱨᱤᱥᱮ ᱡᱩᱱ ᱯᱟᱨᱚᱢᱮ ᱮᱱᱟ
ᱦᱮᱸ ᱦᱮᱸ ᱦᱮᱸ ᱾
ᱛᱟᱦᱚᱞᱮ ᱪᱮᱫ ᱞᱮᱠᱟ
ᱦᱮᱸ ᱜᱚᱢᱠᱮ ᱟᱹᱰᱤ ᱨᱟᱹᱥᱠᱟᱹ ᱥᱟᱞᱟᱜ ᱜᱮ ᱢᱟᱱᱟᱣ ᱵᱟᱛ ᱛᱟᱣ ᱫᱚ ᱦᱩᱭᱮᱱᱟ ᱟᱹᱰᱤ ᱜᱩᱱ ᱜᱩᱱᱟᱣ ᱟᱛᱮᱫ ᱢᱟᱱᱟᱣ ᱟᱛᱮᱫ ᱜᱮ ᱢᱟᱱᱟᱣ ᱵᱟᱛᱟᱣ ᱦᱩᱭᱱᱟ ᱾
ᱦᱩᱸ ᱾
ᱟᱞᱮ ᱦᱚᱸ ᱨᱟᱹᱥᱠᱟᱹ ᱥᱚᱝᱜᱮ ᱜᱮ ᱛᱩᱢᱫᱟᱜ ᱴᱟᱢᱟᱠ ᱠᱚ ᱟᱛᱮᱫ ᱦᱟᱱᱟ ᱱᱚ ᱚᱠᱟᱛᱮ ᱢᱟᱱᱟᱣ ᱵᱟᱛᱟᱣ ᱦᱩᱭ ᱮᱱᱟ ᱾
ᱚ ᱦᱮᱸ ᱟᱞᱮ ᱥᱮᱫ ᱨᱮᱦᱚᱸ ᱟᱹᱰᱤ ᱡᱟᱠ ᱡᱚᱢᱚᱠ ᱜᱮ ᱢᱟᱱᱟᱣ ᱵᱟᱛᱟᱣ ᱦᱩᱭᱱᱟ ᱾ ᱟᱹᱰᱤᱜᱟᱱ ᱢᱟᱱᱮ ᱦᱮᱡ ᱞᱮᱱᱟ ᱠᱚ ᱥᱚᱨᱠᱟᱨ ᱯᱟᱦᱴᱟ ᱠᱷᱚᱱ ᱱᱩᱠᱩ ᱠᱚ ᱦᱮᱡ ᱞᱮᱱᱟ ᱠᱚ ᱟᱨ ᱛᱚ ᱢᱟ ᱢᱟᱱᱟᱣ ᱦᱩᱭᱩᱜ ᱠᱟᱱ ᱜᱮᱭᱟ ᱾
ᱦᱩᱸ ᱦᱩᱸ ᱦᱩᱸ ᱾
ᱟᱪᱪᱷᱟ ᱟᱪᱪᱷᱟ ᱛᱟᱦᱚᱞᱮ ᱫᱟᱜ ᱡᱟᱹᱲᱤ ᱪᱮᱫ ᱞᱮᱠᱟ ᱜᱚᱢᱠᱮ?
ᱜᱚᱝᱠᱮ ᱫᱟᱜ ᱡᱟᱹᱲᱤ ᱢᱮᱱ ᱞᱮᱠᱷᱟᱱ ᱫᱚ ᱢᱟᱱᱮ ᱠᱚᱢ ᱧᱚᱜ ᱜᱮᱭᱟ ᱢᱟᱱᱮ ᱦᱚᱭᱛᱚ ᱦᱚᱞᱟ ᱠᱟᱹᱴᱤᱡ ᱧᱩᱨᱦᱟᱹ ᱧᱚᱜ ᱞᱮᱱᱟ ᱫᱟᱜ ᱢᱮᱱᱠᱷᱟᱱ ᱚᱱᱟ ᱠᱚᱢ ᱧᱚᱜ ᱮᱱᱟ ᱢᱟᱱᱮ ᱠᱚᱢ ᱧᱚᱜ ᱧᱩᱨᱦᱟᱹ ᱠᱷᱟᱹᱛᱤᱨ ᱟᱨ ᱥᱤᱛᱩᱝ ᱰᱷᱮᱨ ᱞᱮᱱᱟ ᱞᱟᱦᱟᱛᱮ ᱠᱤᱪᱷᱩ ᱫᱤᱱ ᱮ ᱥᱤᱛᱩᱝ ᱞᱮᱫᱟ ᱟᱨ ᱦᱚᱞᱟ ᱦᱚᱭᱛᱚ ᱫᱟᱜ ᱠᱮᱫ ᱠᱷᱟᱱᱮ ᱠᱚᱢᱮ ᱫᱟᱜ ᱠᱮᱫ ᱠᱷᱟᱱ ᱢᱮᱱᱠᱷᱟᱱ ᱜᱚᱨᱚᱢ ᱛᱮ ᱟᱨ ᱡᱟᱹᱥᱛᱤ ᱵᱩᱡᱷᱟᱹᱜ ᱠᱟᱱᱟ ᱾
ᱦᱮᱸ ᱟᱞᱮ ᱥᱮᱫ ᱫᱚ ᱜᱚᱢᱠᱮ ᱦᱚᱞᱟ ᱢᱟᱫᱷᱮᱨ ᱠᱷᱚᱱ ᱧᱩᱨᱦᱟᱹᱜ ᱠᱟᱱᱟ ᱫᱟᱜ ᱾
ᱚ ᱛᱟᱦᱚᱞᱮ
ᱠᱚᱢ ᱫᱷᱟᱨᱟ ᱧᱚᱜ ᱜᱮᱭᱟ ᱫᱚᱢᱮ ᱫᱷᱟᱨᱟ ᱫᱚᱢᱮ ᱵᱟᱝ ᱥᱟᱸᱜᱮ ᱫᱚ ᱾
ᱦᱚᱭ ᱦᱚᱭ ᱦᱚᱭ ᱛᱟᱦᱚᱞᱮ ᱱᱮᱛᱟᱨ ᱢᱟᱦᱟᱸ ᱯᱨᱟᱭ ᱪᱟᱥ ᱥᱤᱡᱤᱱ ᱥᱮᱴᱮᱨ ᱱᱟ ᱾ ᱛᱟᱦᱚᱞᱮ ᱟᱯᱮ ᱥᱮᱫ ᱪᱟᱥ ᱦᱚᱭ ᱦᱚᱭ ᱦᱚᱭ ᱛᱟᱦᱚᱞᱮ ᱟᱯᱮᱥᱮᱫ ᱦᱟᱸᱜ ᱪᱟᱥ ᱫᱚ ᱦᱟᱸᱜ ᱚᱠᱟ ᱞᱮᱠᱟ?
ᱦᱮᱸ ᱪᱟᱥ ᱫᱚ ᱦᱟᱸᱜ ᱱᱮᱥ ᱱᱤᱭᱟᱹ ᱵᱚᱨᱥᱟ ᱨᱮᱞᱮ ᱪᱟᱥᱟ ᱟᱨ ᱥᱤᱛᱩᱝ ᱫᱷᱚᱨᱚᱱ ᱫᱤᱱ ᱡᱟᱦᱟᱸ ᱵᱚᱱ ᱪᱟᱥᱟ ᱚᱱᱟ ᱦᱚᱸᱞᱮ ᱪᱟᱥ ᱜᱮᱭᱟ᱾
ᱦᱚᱸ ᱦᱚᱸ ᱦᱚᱸ ᱾
ᱟᱫᱚ ᱜᱚᱝᱠᱮ ᱦᱟᱸᱜ ᱫᱟᱜ ᱡᱟᱹᱲᱤ ᱢᱟ ᱱᱚᱜᱼᱚᱭ ᱫᱟᱜ ᱡᱟᱹᱲᱤᱭᱮᱫᱟ ᱟᱹᱰᱤ ᱠᱚᱢ ᱫᱷᱟᱨᱟ ᱧᱚᱜ ᱜᱮ ᱾ ᱦᱮᱸ ᱫᱟᱜ ᱠᱚ ᱟᱹᱰᱤ ᱰᱷᱮᱨ ᱥᱟᱺᱜᱮ ᱥᱟᱺᱜᱮ ᱧᱩᱨᱦᱟᱹ ᱞᱮᱠᱷᱟᱱ ᱛᱚᱵᱮ ᱥᱮ ᱾ ᱠᱷᱮᱛ ᱵᱟᱹᱫᱽ ᱠᱚ ᱠᱟᱹᱴᱤᱡ ᱯᱮᱨᱮᱡᱚᱜᱼᱟ ᱾ ᱟᱫᱚ ᱚᱱᱟ ᱛᱟᱹᱜᱤ ᱛᱟᱲᱟᱜ ᱨᱮᱜᱮ ᱢᱮᱱᱟᱜ ᱞᱮᱭᱟ ᱛᱚᱞᱟ ᱠᱚᱢᱟ ᱦᱩᱭ ᱟᱠᱟᱱᱟ ᱾
ᱦᱚᱸ ᱦᱚᱸ ᱛᱟᱦᱚᱞᱮ ᱮᱛᱚᱦᱚᱵ ᱫᱚ ᱦᱟᱸᱜ ᱟᱹᱣᱨᱤ ᱮᱛᱚᱦᱚᱵᱚᱜᱼᱟ?
ᱟᱣᱨᱤ ᱟᱣᱨᱤ ᱟᱣᱨᱤ ᱟᱫᱚ ᱚᱱᱮ ᱠᱷᱮᱛ ᱵᱟᱹᱫᱽ ᱠᱚᱨᱮ ᱡᱩᱫᱤ ᱢᱟᱱᱮ ᱥᱟᱸᱜᱮ ᱧᱚᱜ ᱡᱩᱫᱤ ᱫᱟᱜ ᱵᱟᱭ ᱧᱩᱨᱦᱭᱟ ᱛᱟᱦᱚᱞᱮ ᱪᱤᱠᱟᱹᱛᱮ ᱛᱚᱸᱵᱟᱜᱼᱟ ᱦᱮ ᱥᱮ ᱛᱟᱦᱚᱞᱮ ᱠᱷᱟᱱ ᱫᱚ ᱨᱚᱦᱚᱭ ᱫᱚ ᱠᱟᱹᱢᱤ ᱫᱚ ᱛᱟᱭᱚᱢ ᱨᱮᱜᱮ ᱢᱮᱱᱟᱜᱼᱟ
ᱦᱩᱸ ᱦᱩᱸ ᱢᱟᱱᱮ ᱛᱚᱞᱟ ᱡᱟᱦᱟᱸ ᱛᱚᱞᱟ ᱠᱚ ᱵᱚ ᱢᱮᱛᱟᱜ ᱠᱟᱱᱟ ᱚᱱᱟ ᱠᱚᱫᱚ ᱦᱟᱸᱜ ᱞᱟᱹᱴ ᱞᱟᱴᱩ ᱧᱚᱜ ᱠᱟᱱᱟ ᱞᱟᱴᱩ ᱫᱚ ᱛᱟᱦᱚᱞᱮ ᱵᱟᱝ, ᱦᱩᱸ ᱦᱩᱸ ᱟᱞᱮ ᱦᱚᱸ ᱚᱱᱛᱮ ᱦᱚᱸ ᱱᱤᱝᱠᱟᱹ ᱧᱚᱜ ᱜᱮ ᱦᱟᱸᱜ ᱢᱮᱱᱠᱷᱟᱱ ᱱᱚᱜᱼᱚᱭ ᱟᱹᱵᱤᱱ ᱵᱤᱱ ᱞᱟᱹᱭᱮᱫ ᱞᱮᱠᱟ ᱡᱟᱦᱟᱸ ᱥᱮᱨᱢᱟ ᱡᱟᱹᱲᱤ ᱠᱷᱟᱹᱛᱤᱨ ᱜᱮ ᱦᱟᱸᱜ ᱱᱤᱛᱚᱜ ᱪᱟᱥ ᱠᱟᱹᱢᱤ ᱠᱚᱦᱚᱸ ᱟᱴᱚᱠ ᱢᱮᱱᱟᱜᱼᱟ᱾
ᱦᱮᱸ ᱛᱟᱦᱚᱞᱮ ᱜᱚᱢᱠᱮ ᱟᱯᱮ ᱫᱚ ᱚᱠᱟ ᱯᱟᱲᱟᱜ ᱠᱟᱱᱟ ᱵᱮᱝᱜᱚᱞ? ᱟᱪᱪᱷᱟ ᱪᱷᱟ ᱟᱞᱤᱧ ᱦᱚᱸ ᱵᱮᱝᱜᱚᱞ ᱜᱮ᱾
ᱚ
ᱟᱪᱪᱷᱟ ᱦᱩᱸ
ᱵᱮᱝᱜᱚᱞ ᱨᱮᱱᱟᱜ ᱚᱵᱚᱥᱛᱟ ᱵᱮᱱ, ᱦᱳᱭ ᱱᱤᱛ ᱫᱚ ᱦᱟᱸᱜ ᱟᱹᱛᱩ ᱫᱤᱥᱚᱢ ᱨᱮᱜᱮ᱾
ᱚ ᱦᱚ ᱦᱮᱸ ᱛᱚ ᱦᱮᱸ ᱦᱮᱸ ᱟᱪᱪᱷᱟ ᱟᱪᱪᱷᱟ᱾
ᱠᱟᱹ ᱦᱩᱭᱩᱜ ᱠᱟᱱᱟ᱾
ᱦᱮᱸ ᱠᱟᱢᱠᱟᱡ ᱠᱚᱨᱮ ᱫᱚ ᱚᱱᱟ ᱪᱟᱥᱵᱟᱥ ᱱᱤᱭᱮ ᱜᱮ ᱦᱟᱸᱜ ᱵᱮᱥᱛᱚ ᱢᱮᱱᱟᱜ ᱦᱟᱛᱟᱲ ᱱᱤᱛᱚᱜ ᱫᱚ ᱚᱱᱟ ᱠᱷᱮᱛ ᱠᱚᱨᱮ ᱜᱩᱨᱤᱡ ᱜᱩᱨᱤᱡ ᱠᱚ ᱥᱟᱜᱟᱲ ᱦᱩᱭᱩᱜ ᱠᱟᱱᱟ ᱦᱮᱸ ᱚᱱᱟ ᱠᱚᱜᱮ ᱦᱟᱱᱛᱮ ᱱᱟᱛᱮ ᱪᱟᱨᱟ ᱪᱟᱹᱨᱤ ᱦᱩᱭᱩᱜ ᱠᱟᱱᱟ ᱮ ᱟᱨᱠᱤ᱾
ᱦᱩᱸ ᱟᱨ ᱛᱟᱦᱚᱞᱮ ᱟᱯᱮᱥᱮᱱ ᱫᱚ ᱚᱱᱟ ᱡᱟᱦᱟᱸ ᱡᱚᱱᱰᱨᱟ ᱠᱚᱵᱚᱱ ᱢᱮᱛᱟᱜ ᱠᱟᱱᱟ ᱚᱱᱟ ᱠᱚᱫᱚ ᱪᱟᱥ ᱦᱩᱭᱩᱜ ᱟ ᱥᱮ ᱵᱟᱝ ᱜᱮ?
ᱦᱮᱸ ᱡᱚᱱᱰᱨᱟ ᱠᱚ ᱪᱟᱥ ᱦᱩᱭᱩᱜ ᱜᱮᱭᱟ ᱵᱟᱝ ᱫᱚ ᱵᱟᱝ ᱟᱫᱚ, ᱛᱷᱚᱲᱟ ᱛᱷᱚᱲᱟ ᱪᱟᱥ ᱦᱩᱭᱩᱜᱼᱟ ᱦᱮᱸ ᱚᱱᱠᱟ ᱢᱟᱱᱮ ᱥᱟᱸᱜᱮ ᱫᱚ ᱵᱟᱝ, ᱠᱤᱨᱤᱧ ᱟᱹᱠᱷᱨᱤᱧ ᱞᱮᱠᱷᱟ ᱫᱚ᱾ ᱟᱯᱮ ᱚᱱᱛᱮ?
ᱟᱞᱮ ᱚᱱᱛᱮ ᱦᱚᱸ ᱩᱱᱟᱹᱜ ᱟᱠᱷᱨᱤᱧ ᱟᱠᱷᱨᱤᱧ ᱞᱮᱠᱟ ᱦᱩᱭᱩᱜ ᱨᱮᱦᱚᱸ ᱢᱮᱱᱠᱷᱟᱱ ᱚᱱᱮ ᱚᱲᱟᱜ ᱠᱚᱨᱮ ᱡᱚᱢ ᱞᱟᱹᱜᱤᱫ ᱫᱚ ᱦᱟᱜ ᱡᱚᱛᱚ ᱜᱮᱞᱮ ᱪᱟᱥᱟ᱾ ᱟᱨ ᱡᱟᱦᱟᱸ ᱠᱤᱨᱤᱧ ᱟᱠᱷᱨᱤᱧ ᱠᱚ ᱞᱮᱠᱟ ᱚᱱᱟ ᱠᱚᱫᱚ ᱦᱟᱸᱜ ᱱᱤᱛ ᱫᱚ ᱪᱟᱵᱟᱭᱮᱱᱟ ᱦᱟᱸᱜ᱾
ᱦᱮᱸ
ᱟᱨ ᱡᱟᱦᱟᱸ ᱚᱲᱟᱜ ᱠᱚᱨᱮ ᱡᱚᱢ ᱵᱟᱠᱷᱨᱟ ᱚᱱᱟ ᱠᱚᱫᱚ ᱦᱟᱸᱜ ᱱᱤᱛᱟᱨ ᱟᱨᱚ ᱨᱚᱦᱚᱭ ᱦᱩᱭ ᱠᱟᱱᱟ ᱟᱨ ᱢᱟᱱᱮ ᱡᱟᱦᱟᱸ ᱦᱟᱸᱜ ᱟᱫᱚ ᱚᱱᱟ ᱫᱟᱜ ᱠᱷᱟᱹᱛᱤᱨ ᱚᱱᱮ ᱚᱱᱠᱟ ᱵᱟᱭ ᱞᱟᱹᱴᱩ ᱦᱚᱫᱚᱜ ᱠᱟᱱᱟᱭ ᱦᱟᱸᱜ᱾
ᱦᱮᱸ
ᱵᱟᱭ ᱫᱟᱜ ᱠᱚ ᱠᱚᱢᱛᱤ ᱧᱚᱜᱚᱜ ᱠᱟᱱᱟ᱾
ᱦᱮᱸ ᱠᱚᱢᱛᱮ ᱧᱚᱜ ᱠᱟᱱᱟ
ᱚ ᱚ ᱟᱪᱪᱷᱟ ᱟᱪᱪᱷᱟ ᱪᱷᱟ ᱛᱟᱦᱞᱮ ᱜᱚᱝᱠᱮ ᱱᱚᱝᱠᱟ ᱤᱭᱟᱹ ᱠᱚᱨᱮ ᱫᱚ ᱢᱟᱱᱮ ᱟᱨ ᱵᱚᱸᱜᱟ ᱵᱩᱨᱩ ᱪᱮᱫ ᱚᱠᱟᱴᱟᱜ ᱯᱮ ᱵᱚᱸᱜᱟᱼ ᱵᱩᱨᱩᱭᱮᱱ ᱛᱟᱵᱚᱱᱟ ᱪᱮᱫ ᱞᱮᱠᱟ ᱵᱚᱸᱜᱟ ᱵᱩᱨᱩ ᱛᱚᱵᱮ ᱟᱯᱮ ᱫᱚ ᱚᱱᱛᱮ ᱫᱚ?
ᱦ ᱚᱠᱟᱴᱟᱜ ᱵᱚᱸᱜᱟ ᱵᱩᱨᱩ ᱵᱤᱱ ᱞᱟᱹᱭ ᱪᱳᱭ ᱫᱟ?
ᱟᱥᱟᱲᱤᱭᱟᱹ ᱵᱚᱸᱜᱟ ᱚᱱᱟ ᱵᱟᱯᱮ ᱵᱚᱸᱜᱟᱜ ᱜᱮᱭᱟ?
ᱟᱥᱟᱲᱤᱭᱟᱹ ᱢᱟᱱᱮ ᱦᱟᱸᱜ ᱟᱥᱟᱲᱤᱭᱟᱹ ᱵᱚᱸᱜᱟ ᱫᱚ ᱚᱱᱟ ᱫᱚ ᱦᱩᱭ ᱯᱟᱨᱚᱢᱮᱱᱟ ᱦᱟᱸᱜ, ᱟᱞᱮ ᱥᱮᱱ ᱫᱚ ᱦᱮᱸ ᱦᱮᱸ,
ᱦᱩᱭᱩᱜᱼᱟ ᱦᱩᱭ ᱫᱚ ᱵᱟᱝ ᱦᱩᱭᱩᱜ ᱞᱮᱠᱟᱱᱟᱜ ᱠᱟᱛᱷᱟ ᱫᱚ ᱵᱟᱝ ᱠᱟᱱᱟ᱾ ᱦᱩᱭᱩᱜ ᱜᱮᱭᱟ ᱦᱩᱸ
ᱚ ᱦ ᱟᱪᱪᱷᱟ ᱛᱟᱦᱚᱞᱮ ᱟᱵᱮᱱ ᱫᱚ ᱪᱮᱫ ᱠᱟᱹᱢᱤ ᱠᱟᱡᱽ ᱨᱮ ᱵᱮᱵᱚᱥᱛᱟ ᱢᱮᱱᱟᱜ ᱵᱮᱱᱟ ᱮᱠᱷᱚᱱ ᱫᱚ, ᱚᱠᱟ ᱪᱮᱫ ᱵᱤᱱ ᱠᱟᱹᱢᱤ ᱠᱟᱡᱽ ᱫᱟ?
ᱱᱤᱛᱳ ᱟᱵᱚ ᱢᱟ ᱥᱟᱱᱛᱟᱲ ᱦᱚᱲ, ᱥᱟᱱᱛᱟᱲ ᱦᱚᱲᱢᱟ ᱩᱱᱟᱹᱜ ᱡᱟᱠ ᱪᱟᱹᱠᱨᱤ ᱵᱟᱹᱠᱨᱤ ᱫᱚ ᱦᱟᱸᱜ ᱩᱱᱟᱹᱜ ᱮᱠᱴᱟ ᱵᱟᱹᱱᱩᱜ ᱛᱟᱵᱚᱱᱟ᱾ ᱥᱮ ᱡᱟᱦᱟᱱᱟᱜ ᱨᱳᱡᱽᱜᱟᱨ ᱯᱟᱱᱛᱟ ᱦᱚᱸ ᱵᱟᱹᱱᱩᱜᱼᱟ ᱡᱟᱠ, ᱡᱟᱠ ᱦᱟᱸᱜ ᱢᱟᱱᱮ ᱟᱵᱚᱣᱟᱜ ᱡᱟᱦᱟᱸ ᱞᱟᱡ ᱪᱟᱞᱟᱣ ᱧᱚᱜ ᱞᱮᱠᱟᱜᱮ ᱦᱟᱸᱜ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
ᱱᱚᱛᱮ ᱫᱚ ᱠᱟᱹᱢᱤ ᱵᱟᱲᱟ ᱦᱩᱭᱩᱜ ᱠᱟᱱᱟ, ᱚᱱᱠᱟ ᱮᱴᱟᱜᱟᱜ ᱨᱳᱡᱽᱜᱟᱨ ᱯᱚᱱᱛᱷᱟ ᱫᱚ ᱵᱟᱹᱱᱩᱜᱼᱟ, ᱡᱟᱠ ᱟᱸ ᱦᱟᱱᱛᱮ ᱱᱟᱱᱛᱮ, ᱦᱩᱸ ᱦᱩᱸ᱾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
ᱤᱱᱠᱟᱹ ᱦᱟᱱᱟ ᱱᱚᱣᱟ ᱠᱚ ᱠᱟᱹᱴᱤᱡ, ᱦᱟᱱᱛᱮ ᱵᱟᱡᱟᱨ ᱠᱚᱥᱮᱫ ᱦᱚᱸ ᱠᱟᱹᱢᱤ ᱵᱟᱲᱟ ᱦᱩᱭᱩᱜ᱾ ᱚᱠᱟ ᱱᱚᱛᱮ ᱟᱹᱛᱩ ᱠᱚᱨᱮ ᱦᱚᱸ ᱠᱟᱹᱢᱤ ᱵᱟᱲᱟ ᱧᱚᱜᱚᱜ ᱦᱩᱭᱩᱜ ᱠᱟᱱᱟ᱾
ᱟᱪᱪᱷᱟ ᱟᱪᱪᱷᱟ᱾
ᱛᱟᱪᱷᱟᱲᱟ, ᱟᱞᱮ ᱢᱟ ᱦᱟᱸᱜ ᱦᱮᱸ ᱦᱮᱸ, ᱟᱨ ᱛᱟᱪᱷᱟᱲᱟ ᱟᱞᱮ ᱫᱚ ᱦᱟᱸᱜ ᱠᱟᱹᱴᱤᱡ ᱵᱤᱨ ᱫᱤᱥᱚᱢ ᱨᱤᱱᱤᱡ ᱠᱟᱱᱟᱞᱮ᱾
ᱟᱪᱪᱷᱟ ᱟᱪᱪᱷᱟ᱾
ᱦᱮᱸ, ᱛᱟᱯᱚᱨᱮ ᱚᱱᱟ ᱠᱚᱦᱚᱸ ᱚᱱᱛᱮ ᱡᱟᱠ, ᱥᱟᱠᱟᱢ ᱫᱟᱹᱛᱟᱹᱱᱤ ᱠᱚᱛᱮᱫ ᱦᱚᱸ ᱡᱟᱠ, ᱮᱠᱴᱩᱼᱚ ᱠᱤᱪᱷᱩ ᱯᱩᱭᱥᱟᱹ ᱠᱚ ᱦᱤᱡᱩᱜ ᱠᱟᱱᱟ᱾
ᱦᱮᱸ, ᱟᱪᱪᱷᱟ ᱟᱪᱪᱷᱟ᱾ ᱟ ᱥᱟᱠᱟᱢ ᱫᱟᱹᱛᱟᱹᱱᱤ ᱠᱚ, ᱟᱫᱚ ᱚᱱᱠᱟ ᱦᱟᱴ ᱠᱚ ᱦᱩᱭᱩᱜ ᱛᱚᱵᱮ ᱥᱮ ᱦᱤᱡᱩᱜ ᱦᱩᱭᱩᱜ ᱜᱮᱭᱟ, ᱥᱮ ᱪᱮᱫ ᱜᱚᱢᱠᱮ?
ᱮᱸᱻ ᱦᱩᱭᱩᱜ ᱜᱮᱭᱟ ᱦᱩᱭ ᱫᱚ, ᱟᱫᱚ ᱢᱮᱱᱠᱷᱟᱱ ᱦᱩᱭᱩᱜ ᱠᱷᱟᱱ ᱚᱱᱟ ᱠᱚ ᱵᱷᱟᱠᱷᱨᱟ ᱫᱚ ᱦᱟᱸᱜ ᱟᱞᱮ ᱢᱟ ᱵᱤᱨ ᱫᱤᱥᱚᱢ ᱢᱮᱱᱠᱷᱟᱱ ᱱᱚᱣᱟ ᱠᱚᱨᱮ ᱢᱟ ᱦᱟᱸ ᱡᱚᱛᱚ ᱡᱚᱛᱚ ᱦᱚᱲᱟᱜ ᱜᱮ ᱦᱟᱸᱜ ᱚᱱᱠᱟ ᱢᱟ ᱥᱩᱵᱤᱫᱷᱟ ᱢᱟ ᱢᱮᱱᱟᱜ ᱜᱮ, ᱚᱱᱟ ᱠᱚ ᱵᱟᱠᱷᱨᱟ ᱢᱟ ᱦᱟᱱᱟ ᱵᱟᱡᱟᱨ ᱥᱮᱫ ᱜᱮᱞᱮ ᱤᱫᱤᱭᱟ ᱚᱱᱟ ᱠᱚᱨᱮ ᱜᱮ ᱦᱟᱸᱜ ᱞᱮ ᱠᱤᱨᱤᱧ ᱟᱹᱠᱷᱨᱤᱧᱼᱟ᱾
ᱚ ᱟᱪᱪᱷᱟ ᱟᱪᱪᱷᱟ᱾ ᱵᱟᱡᱟᱨ ᱥᱮᱫ ᱨᱮᱦᱚᱸ ᱚᱱᱟ ᱠᱚᱨᱮᱱᱟᱜ ᱟᱠᱷᱨᱤᱧ ᱟᱠᱷᱨᱤᱧ, ᱵᱷᱟᱞᱮ ᱜᱮ ᱜᱟᱱ ᱢᱟ ᱢᱮᱱᱟᱜᱼᱟ᱾ ᱟᱵᱟᱨ
ᱦᱮᱸ ᱦᱮᱸ ᱦᱮᱸ, ᱥᱟᱶᱛᱮ ᱡᱟᱦᱟᱸ ᱱᱚᱜᱼᱚᱭ ᱢᱟᱱᱮ ᱥᱚᱵᱡᱤ ᱠᱚ ᱛᱮᱦᱚᱸ ᱠᱤᱪᱷᱩ ᱯᱩᱭᱥᱟᱹ ᱠᱚ ᱟᱨᱡᱟᱣ ᱨᱮᱱᱟᱜ ᱠᱩᱨᱩᱢᱩᱴᱩᱭ ᱦᱩᱭᱩᱜᱼᱟ᱾ ᱥᱚᱵᱡᱤ ᱠᱚ ᱪᱟᱥ ᱵᱟᱲᱟ ᱟᱛᱮᱫ᱾ ᱟᱫᱚ ᱥᱚᱢᱚᱥᱭᱟ ᱱᱤᱭᱟᱹ ᱢᱤᱫᱴᱤᱡ ᱜᱮ ᱛᱤᱜᱩᱱ ᱛᱟᱞᱮᱭᱟ᱾ ᱢᱟᱱᱮ, ᱵᱟᱡᱟᱨ ᱥᱟᱦᱟᱨ ᱢᱟᱱᱮ ᱠᱟᱹᱴᱤᱡ ᱥᱟᱺᱜᱤᱧ ᱧᱚᱜᱚᱜ ᱛᱟᱞᱮ ᱟᱞᱮᱭᱟᱜ᱾ ᱚᱱᱛᱮ ᱥᱚᱵᱡᱤ ᱠᱚ ᱤᱫᱤ ᱵᱟᱠᱷᱨᱟ ᱟᱹᱠᱷᱨᱤᱧ ᱵᱟᱠᱷᱨᱟ᱾
ᱦᱮᱸ ᱟᱫᱚ ᱥᱟᱺᱜᱤᱧ ᱨᱮᱦᱚᱸ ᱫᱚ ᱚᱝᱠᱟᱼᱟᱜ ᱢᱟ ᱱᱮᱛᱟᱨ ᱫᱚ ᱜᱚᱴᱟ ᱜᱮ ᱨᱟᱥᱛᱟ ᱚᱱᱠᱟ ᱡᱳᱜᱟᱡᱳᱜᱽ ᱢᱟ ᱢᱮᱱᱟᱜ ᱰᱟᱦᱟᱨ, ᱛᱚ ᱦᱮᱸ ᱟᱫᱚ ᱡᱷᱟᱹᱞ ᱡᱷᱟᱹᱞ ᱧᱚᱜ ᱜᱮᱭᱟ, ᱦᱮᱸ ᱥᱮ᱾
ᱦᱮᱸ, ᱟᱞᱮ ᱞᱳᱠᱟᱞ ᱠᱚᱨᱮ ᱦᱚᱸ ᱦᱟᱴ ᱵᱟᱡᱟᱨ ᱦᱩᱭᱩᱜ ᱜᱮᱭᱟ᱾ ᱢᱮᱱᱠᱷᱟᱱ ᱩᱱᱟᱹᱜ ᱞᱟᱹᱴᱩ ᱞᱟᱹᱴᱩ ᱦᱟᱴ ᱵᱟᱡᱟᱨ ᱛᱚ ᱦᱟᱸᱜ ᱵᱟᱝ ᱦᱩᱭᱩᱜᱼᱟ᱾ ᱟᱨ ᱥᱟᱺᱜᱤᱧ ᱧᱚᱜ ᱠᱷᱟᱱ ᱫᱚ ᱠᱟᱹᱴᱤᱡ ᱦᱩᱭᱩᱜᱼᱟ ᱯᱩᱭᱥᱟ ᱦᱚᱸ ᱠᱚᱦᱚᱸ ᱦᱩᱭ ᱧᱚᱜᱚᱜᱼᱟ, ᱟᱨ ᱥᱟᱸᱜᱮ ᱧᱚᱜ ᱦᱚᱸ ᱰᱷᱮᱸᱨ ᱢᱟᱱᱮ ᱟᱹᱠᱷᱨᱤᱧᱚᱜᱼᱟ᱾
ᱵᱟᱝ ᱟᱫᱚ ᱜᱚᱢᱠᱮ ᱱᱚᱝᱠᱟ ᱦᱟᱯᱛᱟ ᱠᱮ ᱦᱚᱯᱛᱟ ᱠᱮ ᱦᱟᱴ, ᱵᱟᱝ ᱦᱳᱭᱳᱜ ᱜᱮᱭᱟ ᱚᱱᱛᱮ?
ᱦᱮᱸ, ᱱᱚᱣᱟ ᱠᱚᱨᱮ ᱦᱩᱭᱩᱜ ᱜᱮᱭᱟ ᱦᱩᱭ ᱫᱚ ᱵᱟᱝ ᱦᱩᱭᱜ ᱞᱮᱠᱟᱱᱟᱜ ᱠᱟᱛᱷᱟ ᱫᱚ ᱵᱟᱝ ᱠᱟᱱᱟ᱾ ᱢᱮᱱᱠᱷᱟᱱ ᱱᱚᱣᱟ ᱠᱚᱨᱮ ᱫᱚ ᱚᱱᱟ ᱠᱤᱨᱤᱧ ᱟᱹᱠᱷᱨᱤᱧ ᱦᱚᱭᱛᱳ ᱠᱚᱢ ᱦᱩᱭᱩᱜᱼᱟ᱾ ᱟᱹᱵᱤᱱ ᱱᱚᱰᱮ ᱦᱚᱭᱛᱳ ᱢᱤᱫ ᱵᱚᱥᱛᱟ ᱵᱤᱱ ᱪᱟᱵᱟᱭ ᱱᱚᱣᱟ ᱞᱳᱠᱟᱞ ᱢᱟᱨᱠᱮᱴ ᱨᱮ, ᱡᱩᱫᱤ ᱥᱟᱺᱜᱤᱧ ᱵᱮᱱ ᱤᱫᱮᱭᱟ ᱚᱸᱰᱮ ᱦᱚᱭᱛᱳ ᱟᱵᱮᱱᱟᱜ ᱯᱟᱸᱪ ᱵᱚᱥᱛᱟ ᱪᱟᱵᱟᱜᱼᱟ᱾ ᱚᱱᱮ ᱚᱱᱠᱟ ᱜᱚᱞᱯᱷᱚ ᱦᱳᱭᱳᱜ᱾
ᱛᱟᱦᱚᱞᱮ ᱚᱱᱠᱟ ᱪᱟᱥ ᱞᱮᱠᱟᱛᱮ ᱟᱫᱚ ᱪᱮᱫ ᱢᱮᱱᱟᱜᱼᱟ, ᱥᱚᱵᱽᱡᱤ ᱯᱟᱹᱛᱤ ᱠᱚ ᱟᱱᱟᱡᱽ ᱠᱚ?
ᱱᱤᱛᱚᱜ ᱚᱱᱠᱟ ᱫᱚ ᱦᱟᱸᱜ ᱪᱟᱥ ᱞᱮᱠᱟᱛᱮᱫᱚ ᱡᱟᱠ ᱵᱮᱸᱜᱟᱲ ᱠᱟᱹᱴᱷᱤ ᱨᱚᱦᱚᱭ ᱦᱩᱭ ᱠᱟᱱᱟ ᱤᱱᱟᱹᱜᱮ ᱱᱤᱛᱚᱜ ᱢᱮᱱᱟᱜᱼᱟ᱾ ᱥᱟᱶᱛᱮ ᱟᱨᱚ ᱦᱟᱸᱜ ᱱᱤᱛᱚᱜ ᱢᱟᱹᱨᱤᱪ ᱠᱚ ᱵᱮᱸᱜᱟᱲ ᱠᱚ ᱟᱨᱚ ᱦᱟᱸᱜ ᱪᱟᱨᱟ ᱦᱩᱭ ᱠᱟᱱᱟ᱾
ᱟᱪᱪᱷᱟ ᱟᱪᱪᱷᱟ ᱱᱩᱭᱟ, ᱚᱸ᱾
ᱛᱟᱦᱚᱞᱮ ᱜᱚᱢᱠᱮ ᱯᱨᱟᱭ ᱡᱟᱭᱜᱟ ᱨᱮ ᱧᱮᱞᱚᱜ ᱠᱟᱱᱟ᱾ ᱪᱟᱥ ᱠᱚ ᱵᱟᱠᱷᱨᱟ ᱫᱚ ᱢᱟᱱᱮ ᱟᱹᱰᱤ ᱡᱟᱭᱜᱟ ᱨᱮ ᱥᱮᱞᱚ ᱯᱷᱮᱞᱚ ᱟᱛᱮ ᱪᱟᱥ ᱦᱩᱭᱩᱜ ᱠᱟᱱᱟ ᱟᱯᱮ ᱫᱚ ᱚᱱᱟ ᱠᱚ ᱟᱛᱮᱜᱼᱼ ᱪᱟᱥ ᱟᱯᱮ ᱦᱩᱲᱩ ᱠᱚ ᱥᱮ ᱥᱮᱨᱢᱟ ᱡᱟᱹᱲᱤ ᱨᱮᱱᱟᱜ ᱟᱥᱟ ᱵᱷᱚᱨᱥᱟ ᱨᱮᱜᱮ?
ᱦᱮᱸ ᱥᱮᱞᱚ ᱠᱚᱦ ᱨᱮᱦᱚ ᱥᱮᱞᱚ ᱛᱮᱸᱦᱚᱸ ᱞᱮ ᱪᱟᱥ ᱜᱮᱭᱟ᱾
ᱮᱠᱴᱩ ᱟᱵᱤᱱᱟᱜ ᱨᱚᱲ ᱵᱟᱝ ᱟᱸᱡᱚᱢ ᱧᱟᱢᱚᱜ ᱠᱟᱱᱟ ᱦᱟᱸᱜ? ᱟᱹᱞᱤᱧ ᱟᱵᱤᱱᱟᱜ ᱨᱚᱲ ᱵᱟᱹᱞᱤᱧ ᱟᱸᱡᱚᱢ ᱧᱟᱢᱫᱟ? ᱟᱵᱤ ᱱᱟᱜ ᱦᱚᱭᱛᱚ ᱱᱮᱴᱳᱣᱟᱨᱠ ᱯᱨᱚᱵᱞᱮᱢ ᱦᱩᱭᱩᱜ ᱠᱟᱱᱟ ᱾
ᱟᱹᱵᱤᱱᱟᱜ ᱟᱲᱟᱝ ᱟᱹᱞᱤᱧᱟᱜ ᱞᱩᱛᱩᱨ ᱨᱮ ᱵᱟᱝ ᱛᱟᱠᱮᱨᱚᱜ ᱠᱟᱱᱟ?